ᱦᱟᱨ ᱜᱮ ᱜᱚᱝᱠᱮ
ᱦᱳᱭ ᱦᱳᱭ ᱦᱳᱭ ᱡᱚᱦᱟᱨ ᱜᱮ ᱜᱚᱢᱠᱮ ᱠᱞᱤᱭᱟᱨᱞᱤ ᱟᱸᱡᱚᱢᱚᱜ ᱠᱟᱱᱟ
ᱦᱮᱸ ᱦᱮᱸ ᱮᱠᱫᱚᱢ ᱠᱞᱤᱭᱟᱨᱞᱤ ᱟᱡᱚᱢᱚᱜ ᱠᱟᱱᱟ
ᱚᱸ ᱮᱱᱠᱷᱟᱱ ᱟᱹᱰᱤ ᱱᱟᱯᱟᱭ ᱜᱚᱢᱠᱮ ᱪᱮᱫ ᱞᱮᱠᱟ ᱢᱮᱱᱟᱜ ᱵᱤᱱᱟ
ᱟᱸᱻᱟᱸ ᱢᱚᱡᱽ ᱵᱟᱲᱟ ᱜᱮ ᱢᱮᱱᱟᱜ ᱞᱤᱧᱟᱹ ᱟᱵᱮᱱ ᱪᱮᱫ ᱞᱮᱠᱟ ᱢᱮᱱᱟᱜ ᱵᱮᱱᱟ
ᱟᱹᱞᱤᱧ ᱦᱚᱸ ᱢᱚᱡᱽ ᱜᱮ ᱚᱲᱟᱜ ᱦᱚᱲ ᱪᱮᱫ ᱞᱮᱠᱟ ᱢᱮᱱᱟᱜ ᱠᱚᱣᱟ
ᱚᱸᱻᱚᱸ ᱚᱲᱟᱜ ᱦᱚᱲ ᱦᱚᱸ ᱵᱷᱟᱜᱮ ᱜᱮ ᱢᱮᱱᱟᱜ ᱠᱚᱣᱟ ᱟᱵᱮᱱ ᱨᱮᱱ ᱚᱲᱟᱜ ᱦᱚᱲ
ᱦᱩᱸ ᱟᱫᱚ ᱞᱮᱭᱮᱫ ᱛᱟᱦᱮᱱᱟ ᱱᱟᱯᱟᱭ ᱢᱚᱴᱟ ᱢᱩᱴᱤ
ᱚᱸ ᱚᱱᱛᱮ ᱪᱮᱫ ᱞᱮᱠᱟᱭ ᱥᱤᱛᱩᱝ ᱠᱟᱫᱟ ᱥᱮ ᱫᱟᱜ ᱫᱟᱭ
ᱟᱫᱚ ᱱᱤᱛᱚᱜ ᱫᱚ ᱜᱚᱝᱠᱮ ᱱᱟᱜ ᱢᱤᱫ ᱜᱷᱟᱹᱲᱤ ᱞᱟᱦᱟ ᱜᱮ ᱫᱟᱜ ᱞᱮᱫᱟᱭ ᱡᱟᱦᱟᱸ ᱜᱮ ᱡᱷᱤᱯᱤᱨ ᱡᱷᱤᱯᱤᱨ ᱱᱤᱛ ᱫᱚ ᱱᱟᱜ ᱟᱨᱦᱚ ᱥᱤᱛᱩᱝ ᱜᱚᱫ ᱠᱟᱫᱟᱭ
ᱚᱸ ᱱᱚᱛᱮ ᱫᱚ ᱥᱤᱛᱩᱝ ᱠᱟᱫᱟᱭ ᱱᱚᱛᱮ ᱯᱩᱨᱟᱹ ᱡᱟᱨᱟᱞ ᱡᱟᱨᱟᱞᱮ ᱥᱤᱛᱩᱝ ᱠᱟᱫᱟ ᱦᱚᱞᱟ ᱢᱟᱫᱷᱮᱨ ᱫᱚᱢᱮ ᱫᱟᱜ ᱠᱮᱫᱟ ᱛᱚ ᱟᱯᱮ ᱚᱱᱛᱮ
ᱦᱮᱸ ᱫᱟᱜ ᱫᱚ ᱫᱟᱜ ᱠᱟᱫᱟᱭ ᱵᱟᱝ ᱫᱚ ᱵᱟᱝ ᱟᱫᱚ ᱩᱱᱟᱹᱜ ᱴᱟ ᱯᱚᱨᱤᱢᱟᱱ ᱫᱚ ᱵᱟᱝ ᱟ ᱵᱟᱝ ᱨᱮᱦᱚᱸ ᱦᱚᱞᱟ ᱢᱟᱸᱫᱷᱮᱨ ᱦᱚᱸ ᱚᱱᱟ ᱠᱷᱚᱱ ᱞᱟ ᱢᱤᱫ ᱥᱚᱯ ᱛᱟ ᱞᱟᱦᱟ ᱫᱚ ᱱᱟᱜ ᱟᱹᱰᱤ ᱠᱟᱡᱟᱠ ᱜᱮ ᱫᱟᱜ ᱞᱮᱫ ᱜᱮᱭᱟᱭ ᱦᱮᱸ ᱚᱱᱟ ᱠᱚᱛ ᱛᱮᱜᱮ ᱱᱟᱜ ᱠᱟᱹᱢᱤ ᱫᱚᱞᱮ ᱮᱛᱚᱦᱚᱵ ᱠᱟᱫᱟ ᱡᱟᱦᱟᱸ ᱫᱚ ᱪᱟᱥ ᱠᱟᱹᱢᱤ ᱨᱚᱦᱚᱭ ᱛᱚᱞᱟ ᱠᱚᱞᱮ ᱜᱤᱲᱤ ᱠᱟᱫᱟ ᱟᱨ ᱱᱟᱛᱮ ᱵᱟᱹᱫᱽ ᱠᱷᱮᱛ ᱠᱚᱦᱚᱸ ᱱᱟᱜ ᱥᱤ ᱦᱚᱸ ᱦᱩᱭ ᱠᱟᱱ ᱜᱮᱭᱟ ᱢᱚᱴᱟ ᱢᱩᱴᱤ ᱨᱮᱰᱤ ᱞᱮᱠᱟᱜᱮ ᱵᱷᱤᱛᱟᱹ ᱢᱟᱜ ᱠᱷᱚᱱ ᱮᱛᱚᱦᱚᱵ ᱱᱚᱛᱮ ᱥᱟᱱᱟᱢ ᱠᱟᱹᱢᱤ ᱜᱮ ᱠᱷᱟᱹᱞᱤ ᱛᱚᱞᱟ ᱠᱟᱹᱴᱤᱡ ᱦᱟᱨᱟ ᱞᱮᱱ ᱠᱷᱟᱱ ᱚᱱᱟ ᱨᱚᱦᱚᱭ ᱜᱮ ᱱᱟᱜ
ᱚᱸ ᱟᱯᱮᱭᱟᱜ ᱫᱚ ᱚᱠᱟ ᱥᱮ ᱯᱟᱲᱟᱜ ᱠᱟᱱ ᱛᱟᱯᱮᱭᱟ ᱚᱠᱟ ᱡᱮᱞᱟ
ᱟᱞᱮ ᱫᱚ ᱱᱚᱣᱟ ᱵᱮᱝᱜᱚᱞ ᱯᱚᱱᱚᱛ ᱥᱮᱫ
ᱚᱸ ᱵᱮᱝᱜᱚᱞ ᱯᱚᱱᱚᱛ
ᱦᱳᱭ ᱦᱳᱭ ᱦᱳᱭ
ᱟᱞᱮᱭᱟᱜ ᱦᱚᱸ ᱵᱮᱝᱜᱚᱞ ᱯᱚᱱᱚᱛ ᱤᱭᱟᱹ ᱦᱩᱸ ᱯᱩᱨᱩᱞᱤᱭᱟᱹ ᱰᱤᱥᱴᱤᱠ ᱚᱱᱛᱮ
ᱚᱸ ᱜᱚᱝᱠᱮ ᱩᱱᱟᱹᱜ ᱴᱟ ᱰᱤᱴᱮᱞᱥ ᱫᱚ ᱵᱟᱞᱟᱝ ᱪᱟᱞᱟᱜᱼᱟ ᱚᱱᱛᱮ ᱱᱟᱜ ᱫᱚ ᱵᱟᱝ ᱜᱮ ᱩᱪᱤᱛ ᱜᱮᱭᱟ ᱛᱟᱦᱚᱞᱮ ᱜᱚᱝᱠᱮ ᱱᱤᱛᱚᱜ ᱟᱫᱚ ᱪᱮᱫ ᱞᱮᱠᱟ ᱚᱲᱟᱜ ᱠᱚᱨᱮ ᱢᱮᱱᱟᱜ ᱵᱤᱱᱟ
ᱦᱮᱸ ᱦᱮᱸ ᱟᱹᱞᱤᱧ ᱫᱚ ᱵᱟᱭᱨᱮ ᱨᱮ ᱢᱮᱱᱟᱜ ᱞᱤᱧᱟ
ᱚᱸ ᱵᱟᱭ ᱨᱮ ᱵᱟᱭ ᱨᱮ ᱵᱚᱞᱛᱮ ᱪᱮᱫᱠᱟ ᱚᱲᱟᱜ ᱠᱷᱚᱱ
ᱵᱟᱭᱨᱮ ᱢᱮᱱᱛᱮ ᱳᱭ ᱤᱭᱟᱹ ᱨᱮᱞᱤᱧ ᱛᱟᱸᱦᱮᱱ ᱜᱮᱭᱟ ᱛᱚ ᱮᱢᱱᱤ ᱢᱮᱥ ᱠᱚᱨᱮ
ᱚ ᱟᱪᱪᱷᱟ ᱟᱪᱪᱷᱟ
ᱦᱩᱸ
ᱦᱚᱸ ᱦᱳᱭ ᱮᱠᱟᱞ ᱮᱠᱟᱞ ᱛᱟᱦᱞᱮ ᱜᱚᱝᱠᱮ ᱡᱮᱦᱮᱛᱩ ᱞᱟᱹᱭ ᱠᱮᱫᱟ ᱡᱮ ᱚᱲᱟᱜ ᱨᱮ ᱵᱟᱹᱱᱩᱜ ᱢᱮᱛᱮ ᱱᱟᱜ ᱵᱟᱭᱨᱮ ᱨᱮ ᱢᱮᱱᱟᱜ ᱢᱮᱭᱟ ᱢᱟᱱᱮ ᱢᱮᱥ ᱠᱚᱨᱮ ᱢᱮᱱᱟᱜ ᱢᱮᱭᱟ ᱥᱟᱶᱛᱮ ᱡᱟᱸᱦᱟᱱᱟᱜ ᱮᱢ ᱠᱟᱹᱢᱤᱭ ᱫᱟ ᱯᱟᱞᱮᱱ ᱦᱮᱸ ᱛᱳ ᱱᱤ ᱱᱤᱛᱚᱜ ᱟᱸ ᱱᱤᱛ ᱚᱠᱛᱚ ᱨᱮ ᱧᱮᱞᱚ ᱜᱚᱜ ᱠᱟᱱᱟ ᱡᱮ ᱵᱮᱥᱤᱨ ᱵᱷᱟᱜ ᱜᱮ ᱥᱟᱱᱛᱟᱲ ᱠᱚ ᱵᱤᱥᱮᱥ ᱠᱟᱭᱛᱮ ᱩᱱᱠᱩᱣᱟᱜ ᱠᱟᱛᱷᱟ ᱜᱮ ᱞᱟᱹᱭᱚᱜᱚᱜᱼᱟ ᱡᱮ ᱡᱟᱦᱟᱸᱭ ᱟᱛᱳ ᱠᱚᱨᱮ ᱢᱮᱱᱟᱜ ᱠᱚᱣᱟ
ᱦᱮᱸ
ᱩᱱᱠᱩ ᱱᱟᱯᱟᱭ ᱢᱮᱱᱟᱜ ᱠᱚᱣᱟ ᱡᱮ ᱥᱮ ᱡᱟᱦᱟᱸ ᱥᱚᱦᱚᱨ ᱵᱟᱡᱟᱨ ᱨᱮ ᱢᱮᱱᱟᱜ ᱠᱚᱣᱟ ᱩᱱᱠᱩ ᱱᱟᱯᱟᱭ ᱢᱮᱱᱟᱜ ᱠᱚᱣᱟ ᱪᱮᱫ ᱞᱮᱠᱟ ᱩᱱᱠᱩᱣᱟᱜ ᱠᱤᱪᱷᱩ ᱫᱤᱥ ᱦᱩᱫᱤᱥ ᱢᱟᱱᱮ ᱱᱮᱜᱮᱴᱤᱵᱷ ᱯᱚᱡᱮᱴᱤᱵᱷ ᱪᱮᱫ ᱞᱮᱠᱟ
ᱟᱪᱪᱷᱟ ᱠᱟᱛᱷᱟ ᱫᱚ ᱦᱩᱭᱩᱜ ᱠᱟᱱᱟ ᱡᱟᱦᱟᱭ ᱤᱭᱟᱹᱨᱮ ᱢᱮᱱᱟᱜ ᱠᱚᱣᱟ ᱥᱚᱦᱚᱨ ᱨᱮ ᱢᱮᱱᱟᱜ ᱠᱚᱣᱟ ᱩᱱᱠᱩ ᱠᱚᱫᱚ ᱩᱱᱠᱩ ᱫᱚ ᱦᱩᱭᱩᱜ ᱠᱟᱱᱟ ᱡᱟᱦᱟᱸᱭ ᱩᱱᱠᱩ ᱟᱹᱛᱩ ᱨᱮ ᱢᱮᱱᱟᱜ ᱠᱚᱣᱟ ᱩᱱᱠᱩ ᱠᱷᱚᱱᱟᱜ ᱫᱚ ᱵᱚᱦᱩᱛ ᱞᱟᱦᱟ ᱨᱮ ᱢᱮᱱᱟᱜ ᱠᱚᱣᱟ
ᱦᱩᱸ
ᱩᱸ ᱯᱨᱟᱭ ᱡᱚᱛᱚ ᱫᱤᱠ ᱛᱷᱮᱠᱮ ᱜᱮ ᱢᱟᱱᱮ ᱡᱩᱫᱤᱢ ᱞᱟᱹᱭᱟ ᱡᱮ ᱤᱭᱟᱹ ᱜᱮᱭᱟᱱ ᱚᱱᱛᱮ ᱦᱚᱸ ᱡᱟᱦᱟᱸ ᱢᱟᱱᱮ ᱟᱨ ᱠᱟᱹᱣᱰᱤ ᱡᱟᱦᱟᱸ ᱠᱟᱹᱣᱰᱤ ᱤᱭᱟᱹ ᱡᱟᱦᱟᱸ ᱠᱟᱹᱣᱰᱤ ᱤᱱᱠᱟᱢ ᱚᱱᱛᱮ ᱛᱮᱦᱚᱸ ᱟᱨ ᱟᱨ ᱟᱹᱛᱩ ᱨᱮ ᱡᱟᱸᱦᱟᱭ ᱢᱮᱱᱟᱜ ᱠᱚᱣᱟ ᱩᱱᱠᱩ ᱫᱚ ᱩᱱᱟᱹᱜ ᱥᱩᱡᱳᱜ ᱥᱩᱵᱤᱫᱷᱟ ᱫᱚ ᱵᱟᱝ ᱠᱚ ᱧᱟᱢ ᱛᱟᱸᱦᱮᱱ ᱜᱮᱭᱟ ᱛᱚ ᱱᱚᱜᱼᱚᱭ ᱛᱚ ᱠᱟᱹᱢᱤ ᱨᱮᱱᱟᱜ ᱦᱚᱸ ᱡᱩᱫᱤ ᱚᱝᱠᱟ ᱚᱠᱟᱨᱮ ᱠᱟᱹᱢᱤᱭᱟ ᱟᱹᱛᱩ ᱠᱚᱨᱮᱜ ᱫᱚ ᱥᱮ ᱚᱱᱟ ᱪᱟᱥᱵᱟᱥ ᱪᱷᱟᱲᱟ ᱟᱫᱚ ᱮᱴᱟᱜ ᱫᱚ ᱥᱮᱨᱚᱠᱚᱢ ᱫᱚ ᱵᱟᱹᱱᱩᱜ ᱜᱮᱭᱟ
ᱟᱪᱪᱷᱟ ᱪᱷᱟ ᱪᱷᱟ ᱮᱠᱟᱞ ᱟᱹᱰᱤ ᱱᱟᱯᱟᱭ ᱡᱟᱦᱟ ᱜᱮᱢ ᱞᱟᱹᱭ ᱠᱮᱫᱟ ᱡᱮ ᱥᱚᱦᱚᱨ ᱵᱟᱡᱟᱨ ᱨᱮ ᱢᱮᱱᱟᱜ ᱠᱚᱣᱟ ᱩᱱᱠᱩ ᱫᱚ ᱠᱟᱹᱴᱤᱡ ᱚᱞᱚᱜ ᱯᱟᱲᱦᱟᱣ ᱛᱮ ᱠᱚ ᱚᱞᱚᱜ ᱯᱟᱲᱦᱟᱣ ᱫᱟᱲᱮᱛᱮ ᱟᱠᱚᱣᱟᱜ ᱜᱮᱭᱟᱱ ᱫᱟᱲᱮᱛᱮ ᱠᱟᱹᱣᱰᱤ ᱠᱚ ᱟᱨᱡᱟᱣ ᱡᱚᱝ ᱠᱟᱱᱟ ᱟᱰᱤ ᱱᱟᱯᱟᱭ ᱟᱨ ᱡᱟᱦᱟ ᱟᱛᱩ ᱴᱚᱞᱟ ᱠᱚᱨᱮ ᱢᱮᱱᱟᱜ ᱠᱚᱣᱟ ᱩᱱᱠᱩ ᱫᱚ ᱱᱟᱜ ᱟᱠᱚᱣᱟᱜ ᱞᱟᱭᱤᱯ ᱟᱹᱥᱩᱞ ᱞᱟᱹᱜᱤᱫ ᱡᱟᱦᱟ ᱫᱚ ᱠᱟᱹᱢᱤ ᱡᱚᱝ ᱠᱟᱛᱮᱜ ᱪᱟᱥᱵᱟᱥ ᱠᱟᱛᱮᱜ ᱢᱚᱴᱟᱢᱩᱴᱤ ᱢᱤᱫᱴᱟᱹᱱ ᱟᱨᱡᱟᱜ ᱠᱟᱱ ᱛᱟᱠᱚᱣᱟ ᱛᱚ ᱟᱹᱰᱤ ᱱᱟᱯᱟᱭ ᱚᱵᱚᱥᱥᱳᱭ ᱮ ᱜᱚᱝᱠᱮ ᱛᱟᱦᱞᱮ ᱱᱚᱣᱟ ᱫᱚ ᱱᱟᱜ ᱟᱹᱰᱤ ᱯᱚᱡᱮᱴᱤᱵ ᱱᱮᱜᱮᱴᱤᱵᱷ ᱜᱚᱝᱠᱮ ᱪᱮᱫ ᱞᱮᱠᱟ ᱡᱮ ᱢᱤᱫᱴᱟᱹᱱ ᱮᱸ ᱟᱛᱩ ᱨᱮ ᱵᱟᱝ ᱛᱟᱦᱮ ᱠᱤᱝᱵᱟ ᱥᱚᱦᱚᱨ ᱵᱟᱡᱟᱨ ᱨᱮ ᱵᱟᱢ ᱛᱟᱦᱮᱸ ᱞᱮᱝ
ᱢᱟᱱᱮ ᱟᱠᱟᱞᱮᱠᱟ ᱵᱤᱱ ᱞᱟᱹᱭ ᱚᱪᱚᱭᱮᱫᱟ ᱢᱟᱱᱮ ᱪᱮᱫ ᱱᱟᱜ ᱱᱮᱜᱮᱴᱤᱵᱷ ᱡᱮ ᱟᱨ ᱡᱮ ᱟᱛᱩ ᱨᱮ ᱵᱟᱵᱤᱱ ᱛᱟᱦᱮᱸᱱ ᱠᱟᱱᱛᱮ ᱡᱮ ᱢᱟᱱᱮ ᱠᱷᱟᱨᱟᱯᱚᱜ ᱠᱟᱱᱟ ᱤᱱᱠᱟᱹ ᱥᱮ ᱪᱮᱫ ᱞᱮᱠᱟ ᱵᱮᱱ ᱞᱟᱹᱭ ᱪᱚᱟ ᱫᱟ
ᱦᱳᱭ ᱦᱳᱭ ᱢᱟᱱᱮ ᱟ ᱢᱟᱱᱮᱱ ᱟᱛᱳ ᱨᱮᱱ ᱦᱚᱲ ᱢᱟᱱᱮ ᱢᱤᱫᱴᱟᱝ ᱟᱛᱩ ᱨᱤᱱᱤᱡ ᱦᱚᱲ ᱟᱛᱚ ᱨᱮ ᱠᱤᱪᱷᱩ ᱫᱤᱱ ᱛᱟᱦᱮᱸ ᱠᱟᱛᱮᱜ ᱥᱚᱦᱚᱨ ᱵᱟᱡᱟᱨᱮ ᱪᱟᱞᱟᱣ ᱞᱮᱱᱠᱷᱟᱱᱮ ᱪᱮᱫ ᱯᱟᱞᱴᱟᱣ ᱫᱟᱲᱮᱭᱟ ᱛᱟᱭᱟ ᱩᱱᱤᱭᱟᱜ ᱢᱟᱱᱮ ᱱᱚᱜᱼᱚᱭ ᱡᱮ ᱟᱵᱚᱱᱟᱜ ᱥᱟᱱᱛᱟᱲ ᱥᱟᱶᱛᱟ ᱨᱮ ᱡᱟᱦᱟ ᱞᱮᱠᱟ ᱟᱵᱚᱱᱟᱜ ᱞᱟᱠᱪᱟᱨ ᱠᱚ ᱢᱮᱱᱟᱜᱼᱟ ᱟᱹᱱᱟᱹᱨᱤ ᱠᱚ ᱢᱮᱱᱟᱜᱼᱟ ᱥᱚᱦᱚᱨ ᱵᱟᱡᱟᱨ ᱨᱮ ᱪᱟᱞᱟᱣ ᱞᱮᱱᱠᱷᱟᱱ ᱚᱸᱰᱮ ᱟᱹᱨᱤ ᱫᱚ ᱱᱟᱯᱟᱭᱚᱜᱼᱟ
ᱩᱸᱻ ᱱᱟᱯᱟᱭ ᱫᱚ ᱤᱧᱟᱜ ᱢᱚᱛ ᱛᱮᱫᱚ ᱵᱟᱼᱵᱟ ᱦᱮᱸ ᱦᱮᱸ ᱦᱮᱸ ᱤᱧ ᱞᱟᱹᱭ ᱫᱟᱹᱧ ᱞᱟᱹᱭ ᱫᱟᱹᱧ ᱪᱟᱞᱟᱣ ᱫᱚᱠᱚ ᱪᱟᱞᱟᱜ ᱠᱟᱱ ᱜᱮᱭᱟ ᱠᱟᱨᱚᱱ ᱚᱸᱰᱮ ᱫᱚ ᱯᱷᱮᱥᱤᱞᱤᱴᱤ ᱠᱚ ᱵᱷᱟᱹᱜᱤ ᱧᱟᱢᱚᱜ ᱜᱮᱭᱟ ᱡᱟᱦᱟ ᱢᱟᱱᱮ ᱟᱹᱛᱩ ᱠᱚᱨᱮᱜ ᱡᱮᱢᱚᱱ ᱦᱚᱥᱯᱤᱴᱟᱞ ᱞᱟᱹᱭ ᱤᱥᱠᱩᱞᱮᱢ ᱞᱟᱹᱭ ᱵᱷᱟᱜᱤ ᱤᱥᱠᱩᱞ ᱛᱟᱯᱚᱨ ᱦᱩᱭᱩᱜ ᱠᱟᱱᱟ ᱠᱚᱞᱮᱡᱽ ᱢᱟᱱᱮ ᱟᱹᱛᱩ ᱠᱷᱚᱱᱟᱜ ᱫᱚ ᱵᱚᱦᱩᱛ ᱥᱟᱸᱜᱤᱧ ᱜᱮᱭᱟ ᱚᱱᱟ ᱡᱩᱫᱤ ᱵᱟᱡᱟᱨ ᱠᱷᱚᱱᱟᱜᱢ ᱤᱭᱟᱹᱭᱟ ᱥᱮ ᱵᱟᱡᱟᱨ ᱠᱚᱨᱮ ᱜᱮ ᱤᱱᱟᱹ ᱠᱚᱫᱚ ᱛᱟᱦᱮᱸᱱ ᱠᱟᱱ ᱜᱮᱭᱟ
ᱮᱠᱟᱞ ᱮᱠᱟᱞ ᱮᱠᱟᱞ ᱟᱹᱰᱤ ᱟᱹᱰᱤ ᱡᱚᱛᱷᱟᱛ ᱠᱟᱛᱷᱟ ᱜᱚᱝᱠᱮ ᱡᱮ
ᱟᱨ ᱡᱩᱫᱤ ᱟᱨ ᱮᱢᱚᱱ ᱫᱚ ᱵᱟᱝ ᱠᱟᱱᱟ ᱡᱮ ᱡᱟᱦᱟ ᱤᱭᱟᱹ ᱟᱛᱩ ᱠᱚ ᱟᱛᱩ ᱥᱮᱜ ᱠᱚ ᱤᱭᱟᱹᱭᱟ ᱮ ᱚᱱᱟ ᱠᱚᱞᱮᱡᱽ ᱠᱚᱠᱚ ᱵᱮᱟᱱᱟᱣᱟ ᱚᱝᱠᱟ ᱫᱚ ᱵᱟᱝ ᱦᱩᱭ ᱫᱟᱲᱮᱭᱟᱜᱼᱟ ᱥᱮ ᱟᱨ ᱟᱨ ᱠᱟᱛᱷᱟ ᱫᱚ ᱦᱩᱭᱩᱜ ᱠᱟᱱᱟ ᱱᱤᱭᱟᱹ ᱡᱟᱦᱟᱸ ᱛᱤᱱᱟᱹᱜ ᱟᱵᱚ ᱦᱚᱲ ᱩᱸ ᱢᱤᱫᱴᱟᱱ ᱟᱛᱩ ᱫᱚ ᱦᱮᱸ ᱟᱵᱚ ᱥᱚᱢᱟᱡ ᱨᱮ ᱡᱟᱦᱟ ᱤᱭᱟᱹ ᱟᱛᱩ ᱫᱚ ᱫᱚᱨᱠᱟᱨ ᱜᱮ ᱚᱱᱟᱜᱮ ᱤᱭᱟᱹ ᱛᱟᱵᱚᱱ ᱟᱵᱚᱣᱟᱜ ᱫᱚ ᱛᱟᱣ ᱞᱟᱦᱟ ᱥᱮᱫ ᱥᱮᱱ ᱠᱚᱨᱛᱮ ᱜᱮᱞᱮ ᱚᱱᱟ ᱟᱵᱚᱣᱟᱜ ᱤᱭᱟᱹ ᱫᱚ ᱵᱟᱡᱟᱨ ᱫᱚ ᱚᱱᱛᱮ ᱫᱚ ᱥᱮᱱ ᱫᱚ ᱞᱟᱜᱟᱜ ᱜᱮᱭᱟ ᱵᱟᱡᱟᱨ ᱨᱮᱫᱚ ᱛᱟᱦᱮ ᱫᱚ ᱞᱟᱜᱟᱜ ᱜᱮᱭᱟ ᱚᱞᱚᱜ ᱯᱟᱲᱦᱟᱜ ᱞᱟᱹᱜᱤᱫ ᱮᱴᱟᱜ ᱠᱤᱪᱷᱩ ᱵᱟᱝ ᱨᱮᱦᱚᱸ ᱟᱨ ᱮᱠᱷᱚᱱ ᱮᱢᱚᱱ ᱚᱞᱚᱜ ᱯᱟᱲᱦᱟᱣ ᱜᱮ ᱮᱢᱚᱱ ᱤᱭᱟᱹ ᱠᱟᱱᱟ ᱵᱟᱝ ᱚᱱ ᱚᱱᱟᱜᱮ ᱟᱢᱮᱢ ᱤᱭᱟᱹ ᱫᱟᱲᱮᱭᱟᱜᱼᱟ ᱚᱱᱟ ᱚᱞᱚᱜ ᱯᱟᱲ ᱯᱟᱲᱦᱟᱣ ᱞᱮᱠᱷᱟᱱ ᱜᱮ ᱟᱢ ᱥᱤᱠᱠᱷᱤᱛᱚᱜᱼᱟ ᱚᱱᱟᱜᱮ ᱩᱱᱤᱜᱮ ᱢᱟᱱᱮ ᱚᱞᱚᱜ ᱯᱟᱲᱦᱟᱣ ᱞᱮᱠᱷᱟᱱ ᱜᱮ ᱦᱚᱨᱮ ᱩᱫᱩᱜ ᱢᱟ ᱪᱮᱜ ᱪᱤᱠᱟᱹᱭ ᱞᱟᱜᱟᱜ ᱪᱮᱜ ᱵᱟᱝ ᱪᱤᱠᱟᱹᱭ ᱞᱟᱜᱟᱜᱼᱟ ᱟᱹᱰᱤ ᱠᱤᱪᱷᱩᱢ ᱵᱩᱡᱽ ᱫᱟᱲᱮᱜ ᱜᱮᱭᱟ
ᱮᱠᱟᱞ ᱮᱠᱟᱞ ᱟᱹᱰᱤ ᱟᱹᱰᱤ ᱥᱟᱨᱦᱟᱣ ᱜᱚᱝᱠᱮ ᱡᱟᱦᱟ ᱞᱮᱠᱟ ᱞᱟᱹᱭ ᱠᱮᱫᱟᱵᱤᱱ ᱡᱮ
ᱟᱨ ᱢᱤᱫᱴᱮᱱ ᱠᱟᱛᱷᱟᱧ ᱞᱟᱹᱭ ᱮᱫᱟ ᱟᱨ ᱢᱤᱫᱴᱮᱱ ᱡᱩᱫᱤᱢ ᱛᱩᱞᱟᱹᱡᱚᱠᱷᱟᱭᱟ ᱢᱤᱫᱴᱮᱱ ᱚᱞᱚᱜ ᱯᱟᱲᱦᱟᱣ ᱦᱚᱲᱟᱜ ᱟᱨ ᱢᱤᱫ ᱴᱮᱱ ᱵᱤᱱᱟᱹ ᱚᱞᱚᱜ ᱯᱟᱲᱦᱟᱣ ᱦᱚᱲᱟᱜ ᱢᱟᱱᱮ ᱢᱟᱭᱤᱱᱰ ᱥᱮᱴ ᱡᱟᱦᱟᱸ ᱵᱚᱦᱩᱛ ᱟᱞᱟᱫᱟ ᱩᱱᱤ ᱡᱟᱦᱟᱸᱭ ᱪᱤᱱᱛᱟᱹ ᱫᱷᱟᱨᱟ ᱛᱟᱭ ᱩᱱᱤ ᱵᱚᱦᱩᱛ ᱟᱠᱟᱥ ᱯᱟᱛ ᱛᱟᱞ ᱛᱚᱯᱷᱟᱛ ᱟᱨ ᱦᱮᱸ ᱦᱮᱸ
ᱟᱹᱰᱤ ᱟᱭᱢᱟ ᱥᱟᱨᱦᱟᱣ ᱜᱚᱝᱠᱮ ᱡᱮ ᱟᱛᱳ ᱴᱚᱞᱟᱨᱮ ᱛᱟᱦᱮᱸ ᱠᱟᱛᱮᱫ ᱡᱟᱦᱟᱸ ᱵᱟᱲᱟᱭᱚᱜ ᱚ ᱥᱮ ᱵᱟᱝ ᱵᱟᱲᱟᱭᱚᱜᱼᱟ ᱟᱨ ᱥᱚᱦᱚᱨ ᱵᱟᱡᱟᱨ ᱨᱮ ᱚᱸᱰᱮ ᱪᱟᱞᱟᱣ ᱞᱮᱱᱠᱷᱟᱱᱮ ᱪᱟᱞᱟᱣ ᱨᱮᱱᱟᱜ ᱢᱩᱞ ᱠᱟᱨᱚᱱ ᱥᱮ ᱪᱮᱫᱟᱜ ᱪᱟᱞᱟᱣ ᱜᱮ ᱵᱟᱝ ᱱᱚᱣᱟ ᱦᱚᱱᱟᱜ ᱟᱹᱰᱤ ᱠᱤᱪᱷᱩ ᱯᱷᱟᱨᱟᱠ ᱫᱚ ᱢᱮᱱᱟᱜ ᱟᱠᱟᱫ ᱜᱮᱭᱟ ᱮ ᱚᱵᱚᱥᱭ ᱟᱹᱰᱤ ᱱᱟᱯᱟᱭ ᱜᱚᱝᱠᱮᱢ ᱞᱟᱹᱭ ᱠᱮᱫᱟ ᱡᱟᱦᱟᱸ ᱫᱚ ᱥᱟᱹᱨᱤᱜᱮ ᱢᱟᱱᱮ ᱚᱞᱚᱜ ᱯᱟᱲᱦᱟᱜ ᱦᱚᱲᱟᱜ ᱩᱱᱠᱩᱣᱟᱜ ᱩᱭᱦᱟᱹᱨ ᱵᱷᱟᱵᱽᱱᱟ ᱟᱨ ᱟᱛᱳ ᱴᱚᱞᱟ ᱨᱮ ᱡᱟᱦᱟᱸ ᱢᱮᱱᱟᱜ ᱟᱠᱟᱫ ᱠᱚᱣᱟ ᱩᱱᱠᱩᱣᱟᱜ ᱩᱭᱦᱟᱹᱨ ᱵᱷᱟᱵᱽᱱᱟ ᱟᱹᱰᱤ ᱟᱞᱟᱜ ᱜᱮᱭᱟ᱾ ᱮᱠᱟᱞ ᱛᱟᱹᱨᱤ ᱢᱚᱫᱽᱫᱷᱮ ᱨᱮᱜᱮ ᱜᱚᱝᱠᱮ ᱤ ᱠᱟᱹᱴᱤᱡ ᱦᱚᱭᱛᱳ ᱡᱟᱹᱥ ᱤᱧ ᱵᱟᱲᱟᱭ ᱞᱮᱠᱟᱧ ᱢᱚᱱᱮᱭᱮᱫᱟ ᱡᱟᱦᱟᱸ ᱫᱚ ᱡᱟᱦᱟᱸᱭ ᱠᱚ ᱟᱛᱳ ᱨᱮ ᱱᱤᱛ ᱚᱠᱛᱚ ᱢᱮᱱᱟᱜ ᱠᱚᱣᱟ
ᱦᱮᱸ
ᱮ ᱱᱩᱠᱩ ᱫᱚ ᱟᱥᱚᱜ ᱠᱟᱹᱱᱟᱹᱧ ᱮᱸ- ᱡᱮ ᱚᱞᱚᱜ ᱯᱟᱲᱦᱟᱣ ᱛᱮᱠᱚ ᱠᱷᱟᱴᱚ ᱨᱮᱦᱚᱸ ᱜᱚᱝᱠᱮ ᱩᱱᱠᱩ ᱥᱟᱯᱳᱚᱴ ᱢᱟᱱᱮ ᱩᱱᱠᱩᱣᱟᱜ ᱯᱚᱡᱮᱴᱤᱵᱽ ᱠᱟᱛᱷᱟ ᱢᱤᱫ ᱵᱟᱨᱤᱧ ᱞᱟᱹᱭ ᱮᱫᱟ ᱮ ᱦᱚᱳᱭᱛᱚ ᱚᱱᱟ ᱱᱟᱜ ᱛᱟᱯᱚᱨᱮ ᱟᱵᱤᱱᱟᱜ ᱱᱮᱜᱮᱴᱤᱵᱷᱧ ᱞᱟᱹᱭ ᱟᱵᱤᱱᱟ ᱤᱧ ᱞᱟᱹᱭ ᱠᱩᱞᱤ ᱵᱮᱤᱱᱟ ᱚᱞᱚᱜ ᱯᱟᱲᱦᱟᱜ ᱨᱮ ᱵᱟᱝ ᱠᱚ ᱵᱟᱲᱟᱭ ᱨᱮᱦᱚᱸ ᱥᱮᱫᱟᱭ ᱚᱠᱛᱚ ᱠᱷᱚᱱ ᱡᱟᱦᱟᱸ ᱦᱟᱯᱲᱟᱢ ᱠᱚᱴᱷᱮᱱ ᱠᱚ ᱧᱮᱞ ᱟᱹᱜᱩ ᱟᱠᱟᱫ ᱥᱮᱲᱟ ᱟᱹᱜᱩ ᱟᱠᱟᱫ ᱚᱱᱟ ᱫᱚ ᱢᱚᱪᱟᱛᱮ ᱦᱩᱭᱮᱱ ᱥᱮ ᱢᱮᱫᱛᱮ ᱧᱮᱞ ᱦᱩᱭᱮᱱ ᱛᱳ ᱩᱱᱠᱩ
ᱦᱩᱸ
ᱱᱤᱛᱚᱜ ᱪᱟᱥ ᱟᱵᱟᱫ ᱥᱩᱫᱷᱩ ᱪᱟᱥ ᱟᱵᱟᱫ ᱪᱮᱫᱟᱜ ᱥᱟᱱᱟᱢ ᱮᱸ ᱥᱟᱱᱛᱟᱲᱟᱜ ᱞᱟᱹᱭ ᱞᱟᱠᱪᱟᱨ ᱠᱚᱜᱮ᱾ ᱦᱮᱸ ᱱᱤᱛ ᱦᱚᱸᱠᱚ ᱵᱟᱧᱪᱟᱣ ᱟᱹᱜᱩ ᱟᱠᱟᱫᱟ ᱛᱚ ᱚᱱᱟ ᱵᱟᱹᱜᱤ ᱠᱟᱛᱮ ᱱᱤᱛ ᱚᱠᱛᱚ ᱨᱮ ᱥᱚᱦᱚᱨ ᱵᱟᱡᱟᱨ ᱠᱚ ᱪᱟᱞᱟᱜ ᱠᱟᱱ ᱛᱟᱵᱚᱱᱟ ᱦᱮᱸ ᱱᱚᱣᱟ ᱱᱚᱣᱟ ᱵᱟᱨᱮᱛᱮ ᱱᱚᱣᱟ ᱛᱤᱱᱟᱹᱜ ᱴᱟ ᱴᱷᱤᱠ ᱡᱚ ᱡᱚᱛᱷᱟᱛ ᱜᱮᱭᱟ ᱥᱮ ᱵᱟᱝ
ᱦᱮᱸ ᱦᱮᱸ ᱱᱤᱭᱟᱹ ᱦᱚᱸ ᱴᱷᱤᱠ ᱫᱚ ᱴᱷᱤᱠ ᱜᱮᱢ ᱞᱟᱹᱭ ᱟᱠᱟᱫᱟ ᱠᱟᱨᱚᱱ ᱟᱵᱚᱣᱟᱜ ᱥᱚᱸ ᱥᱠᱨᱤᱛᱤ ᱡᱟᱦᱟᱸ ᱢᱮᱱᱟᱜᱼᱟ ᱚᱱᱟ ᱫᱚ ᱟᱵᱚ ᱜᱮ ᱵᱟᱧᱪᱟᱣ ᱫᱚᱦᱚ ᱞᱟᱜᱟᱣ ᱟᱵᱚᱱᱟ ᱟᱨ ᱚᱱᱟ ᱵᱟᱧᱪᱟᱣ ᱫᱚᱦᱚ ᱞᱟᱹᱜᱤᱫ ᱦᱚᱲ ᱦᱚᱸ ᱫᱚᱨᱠᱟᱨ ᱡᱚᱛᱚ ᱜᱮ ᱡᱩᱫᱤ ᱵᱚᱱ ᱤᱭᱟᱹᱭᱟ ᱢᱟᱱᱮ ᱩᱢ ᱪᱮᱫ ᱤᱧ ᱞᱟᱹᱭᱟ ᱡᱟᱦᱟᱸ ᱠᱚ ᱢᱮᱛᱟᱜ ᱳᱭᱮᱥᱴᱟᱨᱱ ᱠᱟᱞᱪᱟᱨ ᱡᱩᱫᱤ ᱵᱚᱱ ᱤᱭᱟᱹᱭᱟ ᱦᱮᱸ ᱦᱩᱢ ᱛᱟᱞᱦᱮ ᱠᱷᱟᱱ ᱫᱚ ᱚᱱᱟ ᱫᱚ ᱵᱟᱝ ᱦᱳᱭᱳᱜ-ᱟ ᱥᱮ ᱚᱱᱟ ᱫᱚ ᱵᱟᱝ ᱦᱳᱭᱳᱜᱼᱟ ᱥᱮ ᱢᱟᱱᱮ ᱚᱱᱟᱦᱚ ᱟᱵᱚ ᱫᱚ ᱤᱭᱟᱹ ᱠᱟᱛᱮ ᱤᱭᱟᱹ ᱞᱟᱜᱟᱣ ᱟᱵᱚᱱᱟ ᱡᱟᱛᱮ ᱟᱵᱚᱣᱟᱜ ᱮᱢᱚᱱ ᱠᱟᱞᱪᱟᱨ ᱢᱟᱱᱮ ᱚᱱᱟ ᱫᱚᱦᱚ ᱤᱫᱤ ᱞᱟᱜᱟᱣᱟᱵᱚᱱ ᱫᱚᱦᱚ ᱤᱫᱤ ᱞᱟᱜᱟᱣ ᱵᱚᱱᱟ ᱡᱟᱛᱮ ᱟᱵᱚᱣᱟᱜ ᱤᱭᱟᱹ ᱵᱟᱵᱚᱱ ᱮ ᱦᱤᱲᱤᱧ ᱢᱟ᱾
ᱦᱳᱭ ᱦᱳᱭ᱾
ᱦᱩᱸ ᱟᱨ ᱦᱮᱸ ᱟᱨ ᱟᱨ ᱪᱮᱫ ᱤᱧ ᱞᱟᱹᱭᱟ ᱞᱟᱹᱭ ᱞᱟᱹᱭ ᱛᱮᱢᱟ ᱵᱮᱥᱜᱮ ᱟᱸᱡᱚᱢᱚᱜᱼᱟ ᱡᱟᱱᱤᱡ ᱱᱤᱝᱠᱟᱹ ᱥᱚᱦᱚᱨ ᱵᱟᱡᱟᱨ ᱠᱤᱱᱛᱩ ᱡᱩᱫᱤᱢ ᱞᱟᱹᱭᱟ ᱡᱮ ᱱᱤᱭᱟᱹ ᱡᱩᱜᱽ ᱨᱮᱫᱚ ᱡᱚᱛᱚ ᱦᱚᱲᱟᱜ ᱜᱮ ᱤᱭᱟᱹ ᱫᱚ ᱫᱚᱨᱠᱟᱨ ᱥᱮ ᱢᱟᱱᱮ ᱮᱰᱩᱠᱮᱥᱮᱱ ᱥᱩᱫᱷᱩ ᱮᱰᱩ ᱵᱟᱝ ᱥᱮ ᱨᱟᱭᱤᱴ ᱮᱰᱩᱠᱮᱥᱚᱱ ᱢᱟᱱᱮ ᱥᱚᱴᱷᱤᱠ ᱤᱭᱟᱹ ᱥᱚᱴᱷᱤᱠ ᱥᱤᱠᱷᱟ᱾ ᱟᱨ ᱡᱟᱦᱟᱸ ᱫᱚ ᱢᱟᱱᱮ ᱯᱨᱟᱭᱢᱟᱨᱤ ᱤᱥᱠᱩᱞ ᱠᱚᱨᱮ ᱟᱢ ᱧᱮᱞ ᱢᱮᱥᱮ ᱚᱱᱟ ᱫᱚ ᱚᱸᱰᱮ ᱫᱚ ᱵᱟᱝ ᱧᱟᱢᱚᱜᱼᱟ ᱴᱷᱤᱠ ᱞᱤᱧ ᱞᱟᱹᱭ ᱠᱟᱫᱟ ᱥᱮ ᱵᱟᱝ ᱟᱵᱮᱱᱟᱜ ᱢᱚ ᱢᱚᱛ
ᱮᱠᱟᱞ ᱮᱠᱟᱞ ᱟᱹᱰᱤ ᱱᱚᱣᱟ ᱫᱚ ᱢᱤᱫᱴᱮᱱ ᱟᱹᱰᱤ ᱩᱭᱦᱟᱹᱨ ᱵᱷᱟᱵᱽᱱᱟ ᱨᱮᱱᱟᱜ ᱠᱟᱛᱷᱟ ᱠᱟᱱ ᱜᱮᱭᱟ ᱨᱟᱭᱤᱴ ᱡᱮ ᱢᱤᱫᱴᱮᱱ ᱜᱤᱫᱽᱨᱟᱹ ᱥᱮ ᱢᱤᱫᱴᱮᱱ ᱯᱟᱴ ᱦᱚᱭ ᱡᱚᱠᱷᱚᱱᱮ ᱚᱞᱚᱜ ᱯᱟᱲᱦᱟᱜ ᱠᱟᱱᱟ ᱯᱚᱛᱚᱵ ᱨᱮ ᱡᱟᱦᱟᱸᱭ ᱚᱞᱚᱜ ᱠᱟᱱᱟ ᱚᱱᱟ ᱫᱚ ᱢᱮᱱ ᱜᱟᱱᱚᱜᱼᱟ ᱴᱩᱭᱮᱱᱴᱤ ᱯᱟᱨᱥᱮᱱ ᱢᱮᱱᱟᱜᱼᱟ ᱡᱟᱦᱟᱸ ᱟᱛᱳ ᱴᱚᱞᱟᱨᱮ ᱛᱟᱦᱮᱸ ᱠᱟᱛᱮᱜ ᱡᱟᱦᱟᱸ ᱯᱚᱨᱤᱵᱮᱥ ᱨᱮ ᱩᱱᱤ ᱛᱟᱦᱮᱸ ᱠᱟᱛᱮᱜ ᱦᱮᱸ ᱚᱱᱮ ᱡᱟᱦᱟᱸ ᱥᱤᱠᱷᱱᱟᱹᱛ ᱮ ᱟᱨᱡᱟᱣᱟ
ᱦᱮᱸ
ᱚᱱᱟ ᱴᱟᱜ ᱫᱚ ᱪᱤᱨᱚ ᱡᱤᱭᱚᱱ ᱟᱡ ᱴᱷᱮᱱ ᱜᱮ ᱛᱟᱦᱮᱱᱟ ᱟᱭᱟᱜ ᱚᱱᱟᱜᱮ ᱦᱟᱸᱜ ᱩᱯᱨᱩᱢ ᱠᱟᱱ ᱛᱟᱭᱟ ᱢᱮᱱᱛᱮ ᱤᱧ ᱤᱧ ᱩᱭᱦᱟᱹᱨᱟ
ᱦᱮᱸ ᱦᱮᱸ ᱦᱮᱸ ᱚᱱᱟ ᱫᱚ ᱨᱮᱡ ᱦᱚᱸ ᱵᱟᱝ ᱠᱚ ᱨᱮᱡ ᱫᱟᱲᱮᱭᱟᱭᱟ
ᱮᱠᱟᱞ ᱮᱠᱟᱞ ᱮᱠᱟᱞ
ᱟᱪ ᱪᱷᱟ ᱜᱚᱝᱠᱮ ᱛᱟᱯᱚᱨᱮ ᱟᱯᱮ ᱥᱮᱫ ᱫᱚ ᱪᱮᱫ ᱞᱮᱠᱟ ᱯᱚᱨᱚᱵᱽ ᱠᱚ ᱯᱩᱱᱟᱹᱭ ᱠᱚ ᱦᱩᱭᱩᱜ ᱟᱥᱮ ᱵᱟᱝ
ᱚᱸᱻ ᱯᱚᱨᱚᱵᱽ ᱠᱚ ᱫᱚ ᱦᱩᱭᱩᱜ ᱛᱟᱦᱮᱱ ᱜᱮᱭᱟ ᱡᱟᱦᱟᱸ ᱟᱵᱚᱣᱟᱜ ᱦᱩᱭᱩᱜ ᱛᱟᱦᱮᱱᱟ ᱥᱚᱨᱦᱟᱭ ᱛᱟᱯᱚᱨ ᱦᱩᱭᱩᱜ ᱠᱟᱱᱟ ᱟᱞᱮ ᱥᱮᱫ ᱫᱚ ᱛᱚᱵᱮ ᱤᱭᱟᱹ ᱫᱚ ᱵᱟᱝ ᱦᱩᱭᱩᱜ ᱛᱟᱦᱮᱱ ᱜᱮᱭᱟ ᱚᱱᱟ ᱡᱟᱦᱟᱸ ᱢᱟᱜ ᱢᱚᱬᱮ ᱚᱱᱟ ᱫᱚ ᱵᱟᱹᱱᱩᱜ ᱛᱟᱞᱮᱭᱟ ᱟᱞᱮᱭᱟᱜ ᱟᱞᱮᱨᱮᱱ ᱥᱮᱫᱟᱭ ᱠᱚ ᱵᱟᱝ ᱠᱚ ᱤᱭᱟᱹᱣ ᱠᱟᱫᱟ ᱛᱚ ᱚᱱᱟᱜᱮ ᱤᱭᱟᱹ ᱞᱟᱜᱟᱣ ᱞᱮᱭᱟ ᱡᱮᱢᱚᱱ ᱥᱮᱫᱟᱭ ᱠᱚ ᱤᱭᱟᱹᱣ ᱠᱟᱫᱟ ᱥᱮᱫᱟᱭ ᱦᱟᱯᱲᱟᱢ ᱦᱚᱲ ᱠᱚ ᱵᱟᱝᱠᱚ ᱤᱭᱟᱹᱣ ᱟᱠᱟᱫ ᱛᱟᱞᱮᱭᱟ
ᱚ ᱟᱪᱷᱟ ᱟᱪᱷᱟ ᱟᱪᱷᱟ ᱮᱜᱮᱨ
ᱛᱟᱞᱮᱭᱟ ᱥᱚᱨᱦᱟᱭ ᱢᱮᱱᱟᱜ ᱛᱟᱞᱮᱭᱟ ᱟᱨ ᱚᱱᱠᱟ ᱫᱚ ᱩᱸ
ᱫᱟᱸᱥᱟᱭ
ᱦᱮᱸ ᱦᱮᱸ ᱦᱮᱸ ᱫᱟᱸᱥᱟᱭ ᱢᱮᱱᱟᱜᱼᱟ
ᱟᱫᱚ ᱚᱱᱮ ᱛᱚ ᱱᱮᱛᱟᱨ ᱫᱚ ᱮᱢᱚᱱ ᱤᱭᱟᱹᱣ ᱠᱟᱱᱟ ᱡᱟᱦᱟᱸᱧ ᱞᱚᱠᱷᱚᱭᱮᱫᱟ ᱢᱟᱱᱮ ᱫᱤᱱ ᱫᱤᱱ ᱛᱮ ᱢᱟᱱᱮ ᱟᱵᱚᱣᱟᱜ ᱡᱟᱦᱟᱸ ᱚᱱᱟ ᱤᱭᱟᱹ ᱪᱟᱵᱟ ᱤᱫᱤᱜ ᱠᱟᱱ ᱛᱟᱵᱚᱱᱟ ᱡᱟᱦᱟᱸ ᱟᱵᱚᱣᱟᱜ ᱥᱚᱝᱥᱠᱤᱨᱤᱛ ᱤᱭᱟᱹ ᱨᱮᱱᱟᱜ ᱥᱚᱝᱥᱠᱤᱨᱤᱛᱤ
ᱮᱠᱟᱞ ᱮᱠᱟᱞ ᱮᱠᱟᱞ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱱᱫᱟ ᱡᱟᱦᱟᱸ ᱟᱵᱚᱱᱟᱜ ᱚᱭᱛᱤᱡᱚ ᱥᱮ ᱥᱮ ᱡᱟᱦᱟᱸ ᱟᱵᱚᱱᱟᱜ ᱟᱭᱰᱮᱱᱴᱤᱴᱤ ᱦᱮᱸ ᱱᱚᱣᱟ ᱥᱟᱱᱛᱟᱲ ᱥᱟᱶᱛᱟ ᱨᱮᱱᱟᱜ ᱮᱠᱟᱞ ᱟᱹᱰᱤ ᱮ ᱠᱷᱟᱸᱜᱚᱴᱚᱜ ᱠᱟᱱ ᱞᱮᱠᱟ ᱚᱠᱟ ᱨᱮᱪᱚ ᱢᱚᱱᱮ ᱦᱩᱭᱩᱜ ᱠᱟᱱᱟ ᱡᱟᱦᱟᱸ ᱫᱚ ᱟᱵᱚ ᱟᱵᱚ ᱛᱮᱜᱮ ᱟᱵᱚ ᱜᱮᱵᱚᱱ ᱟᱫ ᱩᱛᱟᱹᱨ ᱫᱟ ᱜᱚᱢᱠᱮ ᱟᱹᱵᱤᱱ ᱜᱮ ᱧᱮᱞ ᱵᱤᱱ ᱥᱮ ᱡᱮ ᱮ ᱱᱤᱛ ᱚᱠᱛᱚ ᱨᱮ ᱡᱟᱦᱟ ᱞᱮᱠᱟ ᱢᱟᱱᱮ ᱦᱚᱭᱛᱚ ᱡᱟᱦᱟᱸ ᱟᱵᱚᱱᱟᱜ ᱱᱚᱜᱼᱚᱭ ᱡᱮ ᱥᱟᱱᱛᱟᱲᱤ ᱯᱟᱹᱨᱥᱤ ᱦᱮᱸ ᱥᱮ ᱟᱵᱚᱱᱟᱜ ᱟᱲᱟᱝ ᱡᱟᱦᱟᱸᱭ ᱡᱟᱦᱟᱸ ᱴᱚᱴᱷᱟᱨᱮ ᱢᱮᱱᱟᱭᱟ ᱩᱱᱤ ᱫᱚ ᱚᱱᱠᱟ ᱢᱚᱛᱚᱱᱟᱜ ᱮ ᱨᱚᱲᱫᱟ ᱥᱮ ᱟᱲᱟᱝ ᱟᱛᱮ ᱞᱟᱹᱭ ᱮᱫᱟ
ᱦᱮᱸ ᱦᱮᱸ ᱦᱮᱸ
ᱮᱵᱟᱨᱮ ᱚᱱᱟ ᱠᱚ ᱠᱟᱛᱷᱟ ᱜᱮ ᱱᱟᱜ ᱟᱨᱚ ᱮᱴᱟᱜ ᱯᱟᱹᱨᱥᱤ ᱠᱚ ᱡᱟᱦᱟᱸ ᱫᱚ ᱢᱮᱱ ᱜᱟᱱᱚᱜᱼᱟ ᱵᱟᱝᱞᱟ ᱤᱝᱞᱤᱥ ᱦᱤᱱᱫᱤ ᱵᱟ ᱚᱱᱟ ᱠᱚ ᱯᱟᱹᱨᱥᱤ ᱨᱮ ᱟᱨᱚᱢ ᱵᱚᱞᱚᱱ ᱠᱟᱱᱟ
ᱦᱩᱸ
ᱜᱚᱝᱠᱮ ᱱᱚᱣᱟ ᱱᱚᱣᱟ ᱛᱤᱱᱟᱹᱜ ᱴᱟ ᱩᱪᱤᱛ ᱚᱱᱤ ᱪᱤᱛ ᱟᱹᱰᱤ ᱠᱷᱟᱴᱚ ᱛᱮ ᱢᱤᱫ ᱵᱟᱨ ᱠᱟᱛᱷᱟ ᱛᱮ᱾
ᱴᱷᱤᱠ ᱜᱤᱭᱟ ᱞᱟᱹᱭ ᱫᱟᱹᱞᱤᱧ ᱟᱫᱚ ᱯᱚᱛᱷᱚᱢᱚᱛᱚ ᱟᱵᱚᱣᱟᱜ ᱡᱟᱦᱟᱸ ᱤᱭᱟᱹ ᱪᱮᱜ ᱠᱚ ᱢᱮᱛᱟᱜ ᱠᱟᱱᱟ ᱯᱚᱛᱷᱚᱢ ᱵᱷᱟᱥᱟ ᱟᱵᱚᱣᱟᱜ